ᱡᱮ᱾
ᱦᱮᱸ ᱡᱚᱦᱟᱨ ᱜᱮ ᱢᱟᱹᱭ᱾
ᱚᱸ᱾ ᱪᱮᱜ ᱞᱮᱠᱟ ᱢᱮᱱᱟᱜ ᱵᱟᱲᱟ ᱵᱤᱱᱟ?
ᱦᱩᱸ ᱟᱹᱞᱤᱧ ᱦᱚᱸ ᱵᱮᱥ ᱵᱟᱲᱟ ᱜᱮ᱾ ᱟᱹᱵᱤᱱ ᱞᱟᱹᱭᱩᱜ ᱵᱤᱱ ᱟᱹᱵᱤᱱ ᱚᱠᱟ ᱞᱮᱠᱟ ᱢᱮᱱᱟᱜ ᱵᱤᱱᱟ?
ᱦᱚᱸ ᱟᱹᱞᱤᱧ ᱦᱚᱸ ᱵᱮᱥ ᱜᱮ ᱢᱮᱱᱟᱜ ᱞᱤᱧᱟᱹ᱾ ᱚᱲᱟᱜ ᱨᱮ ᱪᱮᱜ ᱞᱮᱠᱟ ᱢᱮᱱᱟᱜ ᱵᱟᱲᱟ ᱯᱮᱭᱟ?
ᱦᱩᱸ ᱚᱲᱟᱜ ᱠᱚᱨᱮ ᱦᱚᱸ ᱟᱭᱳ ᱠᱚ ᱵᱟᱵᱟ ᱠᱚ ᱡᱚᱛᱚᱼᱼ ᱵᱚᱲᱢᱟ ᱠᱚ ᱦᱟᱛᱚᱢ ᱠᱚ ᱡᱷᱚᱛᱚ ᱠᱚ ᱜᱮ ᱵᱮᱥ ᱜᱮ ᱢᱮᱱᱟᱜ ᱵᱟᱲᱟ ᱠᱚᱣᱟ᱾᱾ ᱟᱫᱚ ᱟᱵᱤᱱ ᱞᱟᱹᱭ ᱵᱤᱱ ᱟᱹᱵᱤᱱ ᱚᱲᱟᱜ ᱠᱚᱨᱮ ᱚᱠᱟ ᱠᱚ ᱞᱮᱠᱟ ᱜᱚᱼᱵᱟᱵᱟ ᱠᱚ ᱢᱮᱱᱟᱜ ᱚᱱᱛᱮ ᱨᱮ?
ᱦᱚᱸ ᱵᱮᱥ ᱵᱟᱲ ᱜᱮ ᱚᱲᱟᱜ ᱨᱮᱦᱚᱸ ᱢᱮᱱᱟᱜ ᱞᱮᱭᱟ ᱡᱚᱛᱚ ᱦᱚᱲ ᱜᱮ᱾᱾ ᱟᱨ ᱫᱟᱜᱮᱜ ᱟᱭ ᱥᱮ ᱵᱟᱝᱟ?
ᱱᱤᱛᱚᱜ ᱱᱚᱛᱮ ᱫᱚ ᱵᱟᱭ ᱫᱟᱜ ᱟᱠᱟᱜ-ᱥ᱾ ᱱᱤᱛᱚᱜ ᱛᱮᱦᱮᱧ ᱱᱚᱛᱮ ᱢᱟ ᱨᱟᱛ ᱛᱚ ᱟᱨ ᱫᱤᱠᱩ ᱠᱚᱣᱟᱜ ᱨᱟᱛ ᱠᱚ ᱜᱚᱝ ᱜᱷᱚᱲᱮ ᱠᱚ ᱜᱚᱲᱮ ᱫᱟᱜ ᱫᱚ ᱚᱱᱟ ᱠᱷᱟᱹᱛᱤᱨ ᱫᱟᱜ ᱦᱮᱱᱟᱝ ᱦᱮᱱᱟᱝ ᱧᱚᱜ ᱨᱮᱜᱮ ᱡᱚᱨᱚ ᱫᱚ ᱡᱚᱨᱚᱭᱮᱜ ᱛᱟᱦᱮᱸᱫ ᱫᱟᱜ ᱦᱚᱸ ᱟᱫᱚ ᱱᱚᱜ-ᱚᱭ ᱢᱤᱫ ᱯᱮ ᱵᱟᱨ ᱜᱷᱚᱱᱴᱟ ᱜᱟᱱ ᱦᱩᱭ ᱠᱟᱱᱟ ᱪᱮᱛᱟ ᱫᱟᱜ ᱫᱚᱭ ᱵᱚᱱᱫᱽ ᱟᱠᱟᱫᱟ᱾
ᱟᱪᱪᱷᱟ ᱦᱳᱭᱛᱚ᱾
ᱦᱩᱸ ᱦᱩᱸ᱾
ᱦᱳᱭ᱾
ᱵᱚᱱᱫᱽ ᱠᱟᱛᱮᱜ ᱱᱤᱛᱚᱜ ᱱᱚᱜ-ᱚᱭ ᱠᱟᱨᱮᱱᱴ ᱠᱚᱠᱚ ᱠᱟᱴᱟᱣ ᱟᱠᱟᱫᱟ᱾ ᱟᱫᱚ ᱠᱟᱨᱮᱱᱴ ᱠᱟᱴᱟᱣ ᱠᱟᱜ ᱠᱷᱟᱱ ᱫᱩᱲᱩᱵ ᱵᱟᱲᱟ ᱦᱩᱭ ᱠᱟᱱ ᱛᱮ ᱱᱚᱜ-ᱚᱭ
ᱜᱟᱯᱟᱞᱢᱟᱨᱟᱣ ᱦᱩᱭ ᱵᱟᱲᱟᱜ ᱠᱟᱱᱟ᱾
ᱴ ᱟᱯᱮ ᱥᱮᱜ ᱫᱚ ᱨᱟᱛ ᱦᱩᱭᱩᱜ ᱜᱮᱭᱟ ᱛᱚᱵᱮ?
ᱦᱮᱸ ᱱᱚᱛᱮ ᱫᱤᱠᱩ ᱠᱚᱣᱟᱜ ᱯᱚᱨᱚᱵᱽ ᱢᱮᱱᱟᱜᱼᱟ ᱛᱚ ᱨᱟᱛ ᱦᱚᱸᱞᱮ ᱟᱵᱚ ᱠᱚᱣᱟᱜ ᱢᱟ ᱯᱚᱨᱚᱵᱽ ᱢᱟ ᱵᱟᱝ ᱠᱟᱱᱟ ᱟᱫᱚ
ᱟᱫᱚ ᱩᱱᱠᱩ ᱠᱚ ᱢᱟᱱᱟᱣ ᱵᱟᱲᱟ ᱠᱟᱛᱮᱫ ᱟᱞᱮ ᱥᱮᱫ ᱢᱟ ᱱᱚᱛᱮ ᱢᱟ ᱟᱫᱚ ᱱᱚᱣᱟ ᱫᱤᱥᱚᱢ ᱠᱷᱟᱱ ᱠᱷᱟᱱ ᱢᱟ ᱟᱫᱚ ᱚᱱᱟ ᱠᱚᱦᱚᱸ ᱧᱮᱞ ᱦᱩᱭᱩᱜ ᱠᱟᱱ ᱜᱮᱭᱟ᱾
ᱦᱳᱭ ᱦᱳᱭ ᱦᱳᱭ᱾
ᱦᱮᱸ᱾
ᱟᱪᱪᱷᱟ᱾ ᱞᱟᱹᱭᱮᱫᱼᱟ ᱞᱤᱧ ᱥᱮ ᱟᱸ ᱟᱯᱮ ᱯᱮ ᱦᱟᱺᱰᱤᱭᱟ ᱥᱮ ᱵᱟᱝᱼᱟ?
ᱦᱮᱸ ᱦᱟᱺᱰᱤ ᱫᱚ ᱢᱮᱱᱛᱮ ᱫᱚ ᱫᱚᱢᱮ ᱜᱮ ᱦᱟᱺᱰᱤ ᱫᱚ ᱦᱩᱭᱩᱜ ᱜᱮᱭᱟ ᱟᱫᱚ ᱱᱚ ᱛᱮᱢᱟ ᱟᱵᱚ ᱢᱟ ᱯᱟᱨᱟᱵᱽ ᱠᱚᱨᱮ ᱠᱤᱭᱟ ᱡᱟᱦᱟᱸ ᱨᱮ ᱵᱚᱸᱜᱟ-ᱵᱩᱨᱩ ᱠᱚᱨᱮ ᱦᱚᱸ ᱢᱮᱱᱟᱜ ᱛᱟᱵᱚᱱ ᱜᱮᱭᱟ ᱦᱟᱺᱰᱤ ᱢᱟ᱾ ᱟᱫᱚ ᱦᱟᱺᱰᱤ ᱞᱮᱠᱟ ᱢᱮᱱᱛᱮ ᱫᱚ ᱩᱸᱷ ᱚᱠᱚᱭ ᱧᱩ ᱦᱚᱲ ᱫᱚ ᱥᱚᱠᱛᱚ ᱫᱚᱢᱮ ᱧᱩᱭᱮᱫᱟᱭ ᱟᱨ ᱵᱟᱝ ᱧᱩ ᱦᱚᱲ ᱫᱚ ᱢᱩᱴ ᱨᱮᱜᱮ ᱵᱟᱭ ᱧᱩᱭᱫᱟ᱾ ᱚᱲᱟᱜ ᱠᱚᱨᱮ ᱢᱟ ᱱᱟᱦᱟᱜ ᱦᱟᱺᱰᱤᱜ ᱠᱟᱱ ᱜᱮᱭᱟ ᱟᱞᱮ ᱠᱚᱨᱮ ᱦᱚᱸ ᱟᱫᱚ ᱦᱟᱺᱰᱤ ᱥᱟᱶ ᱥᱟᱶᱛᱮ ᱟᱫᱚ ᱠᱤᱪᱷᱩ ᱫᱤᱱ ᱫᱚ ᱫᱤᱱ ᱜᱮᱞᱮ ᱥᱟᱠᱨᱟᱛ ᱵᱟᱲᱟᱜ ᱠᱟᱱ ᱜᱮᱭᱟ, ᱟᱹᱞᱤᱧ ᱨᱮᱦᱚᱸ ᱵᱟᱝ ᱨᱮᱦᱚᱸ ᱧᱩᱧᱩ ᱦᱚᱲ ᱢᱮᱱᱟᱜ ᱠᱚᱜᱮᱭᱟ ᱛᱚ ᱥᱟᱠᱨᱟᱛᱚᱜ ᱠᱟᱱ ᱜᱮᱭᱟ ᱠᱚ᱾
ᱟᱪᱪᱷᱟ᱾ ᱟᱨ ᱞᱟᱹᱭᱮᱜ-ᱟ ᱞᱤᱧ ᱛᱚ ᱟᱹᱵᱤᱱ ᱵᱤᱱ ᱵᱟᱲᱟᱭᱟ ᱪᱮᱫ ᱞᱮᱠᱟ ᱠᱚ ᱦᱟᱹᱰᱤᱭᱟ ᱞᱟᱹᱭ ᱫᱟᱲᱮᱭᱟᱜᱼᱟ ᱵᱤᱱ?
ᱟᱹᱞᱤᱧ ᱢᱟ, ᱦᱟᱜ ᱦᱟᱺᱰᱤ ᱠᱚ ᱟᱭᱳ ᱛᱟᱠᱚ ᱠᱚ ᱦᱟᱺᱰᱤ ᱠᱚᱠᱚ ᱦᱟᱹᱨ ᱜᱮᱭᱟ ᱟᱫᱚ ᱡᱚᱠᱷᱚᱱ ᱧᱮᱞ ᱦᱚᱸᱞᱤᱧ ᱧᱮᱞ ᱵᱟᱲᱟ ᱠᱟᱜ ᱠᱚᱜᱮᱭᱟ ᱟᱫᱚ, ᱡᱟᱦᱟᱸᱞᱤᱧ ᱧᱮᱞ ᱟᱠᱟᱫᱟ ᱚᱱᱟ ᱜᱮᱞᱤᱧ ᱞᱟᱹᱭᱮᱜᱼᱟ᱾ ᱡᱮᱢᱚᱱ ᱴᱩᱠᱩᱡ ᱨᱮ ᱴᱩᱠᱩᱡ ᱢᱟᱲᱟᱝ ᱞᱚᱞᱚ ᱦᱩᱭᱩᱜᱼᱟ ᱥᱮᱸᱜᱮᱞ ᱨᱮ ᱟᱫᱚ ᱞᱚᱞᱚ ᱦᱩᱭ ᱵᱟᱲᱟ ᱠᱟᱛᱮᱫ ᱟ ᱢᱤᱫ ᱫᱤᱱ ᱫᱚ ᱞᱚᱞᱚ ᱠᱟᱛᱮᱫ ᱟᱨ ᱢᱤᱫ ᱫᱤᱱ ᱫᱚ ᱚᱱᱠᱟ ᱪᱟᱣᱞᱮ ᱠᱚ ᱫᱟᱜ ᱠᱚ ᱮᱢ ᱠᱟᱛᱮᱫ ᱱᱟ ᱫᱟᱠᱟ ᱞᱮᱠᱟ ᱜᱮ ᱪᱚᱸᱫᱟ ᱦᱳᱭᱳᱜᱼᱟ, ᱟᱫᱚ ᱤᱥᱤ ᱥᱤᱱ ᱦᱩᱭ ᱠᱟᱛᱮᱫ ᱫᱚ ᱫᱟᱜ ᱠᱚ ᱟᱸᱡᱮᱫ ᱞᱮᱠᱟ,
ᱦᱳᱭ᱾
ᱚ ᱫᱟᱜ ᱠᱚ ᱟᱸᱡᱮᱫ ᱞᱮᱠᱟ ᱤᱱᱟᱹ ᱯᱚᱨᱮ ᱫᱚ ᱟᱫᱚ ᱚ ᱢᱟᱱᱮ ᱵᱚᱦᱩᱨᱮ ᱡᱷᱚᱛᱚ ᱜᱮ ᱵᱷᱩᱨᱟᱹᱜ ᱠᱟᱛᱮᱫ ᱢᱤᱫᱴᱟᱝ ᱯᱟᱹᱴᱭᱟᱹ ᱞᱮᱠᱟᱱᱟᱜ ᱨᱮ ᱵᱟᱠᱷᱟᱱ ᱢᱤᱫᱴᱟᱝ ᱟᱜ ᱪᱤᱠᱪᱤᱠᱤ ᱛᱮᱱᱟᱜ ᱨᱮ ᱚᱱᱟ ᱫᱚ ᱤᱭᱟᱹ ᱦᱩᱭᱩᱜᱼᱟ, ᱛᱟᱥᱮ ᱦᱩᱭᱩᱜᱼᱟ᱾ ᱛᱟᱥᱮ ᱦᱩᱭ ᱠᱟᱛᱮᱫ, ᱛᱟᱥᱮ ᱦᱩᱭ ᱠᱟᱛᱮᱫ ᱚᱱᱟ ᱦᱚᱸ ᱨᱚᱦᱚᱲ ᱦᱩᱭ ᱯᱚᱨᱮ ᱟᱫᱚ ᱨᱟᱹᱱᱩ ᱚᱠᱟ ᱠᱚ ᱨᱟᱹᱱᱩ ᱵᱮᱱᱟᱣ ᱠᱚᱜᱼᱟ ᱚᱱᱟ ᱨᱟᱹᱱᱩ ᱤᱭᱟᱹ ᱜᱩᱸᱰᱟᱹ ᱠᱟᱛᱮᱫ ᱨᱤᱫ ᱜᱩᱸᱵᱟᱹ ᱠᱟᱛᱮᱫ ᱚᱱᱟ ᱪᱮᱛᱟᱱ ᱨᱮᱠᱚ ᱮᱨᱟᱜᱼᱟ ᱮᱨ ᱢᱮᱥᱟ ᱠᱟᱛᱮᱫ ᱯᱷᱮᱱᱴᱟᱼᱯᱷᱮᱱᱴᱤ ᱢᱟᱱᱮ ᱯᱩᱨᱟᱹ ᱢᱮᱥᱟᱢᱤᱥᱤ ᱠᱟᱛᱮᱫ ᱟᱫᱚ ᱫᱷᱩᱦᱲᱟᱹ ᱟᱨᱦᱚᱸ ᱫᱩᱥᱨᱟ ᱚᱱᱟ ᱴᱩᱠᱩᱡ ᱨᱮᱜᱮ ᱥᱟᱢᱵᱟᱣ ᱨᱩᱣᱟᱹᱲᱚᱜᱼᱟ, ᱥᱟᱢᱵᱟᱣ ᱨᱩᱣᱟᱹᱲ ᱠᱟᱛᱮ ᱫᱚ ᱫᱟᱜ ᱱᱟᱦᱟᱜ ᱠᱚ ᱮᱢᱟᱜᱼᱟ ᱚᱱᱟ ᱨᱮ᱾
ᱦᱳᱭ᱾
ᱦᱚ ᱫᱟᱜ ᱮᱢ ᱠᱟᱛᱮ ᱟᱫᱚ ᱚᱱᱮ ᱯᱮ ᱢᱟᱦᱟ ᱥᱮ ᱯᱩᱱ ᱢᱟᱦᱟ ᱚᱠᱚᱭ ᱚᱠᱟ ᱞᱮᱠᱟ ᱫᱚᱦᱚᱭᱟ ᱚᱱᱟ ᱚᱱᱩᱥᱟᱨ ᱦᱟᱺᱰᱤ ᱨᱮᱱᱟᱜ ᱥᱤᱵᱤᱞ ᱦᱤᱡᱩᱜ ᱡᱩᱜ-ᱟ ᱚᱱᱠᱟ ᱱᱟᱦᱟᱜ ᱤᱧ ᱢᱟᱞᱤᱧ ᱵᱟᱲᱟᱭ ᱟᱠᱟᱜᱼᱟ᱾
ᱦᱳᱭ ᱟᱹᱰᱤ ᱱᱟᱯᱟᱭ ᱵᱤᱱ ᱞᱟᱹᱭ ᱠᱮᱜ-ᱟ ᱟᱞᱮ ᱥᱮᱫ ᱦᱚᱸ ᱱᱚᱜ ᱠᱟ ᱜᱮ ᱱᱟᱜ ᱠᱚ ᱦᱟᱺᱰᱤᱭᱟ ᱛᱚᱵᱮ ᱢᱤᱫ ᱜᱮ ᱱᱟᱦᱟᱜ ᱠᱚ ᱦᱟᱺᱰᱤᱭᱟ-ᱟ, ᱦᱳᱭ
ᱚ ᱦᱚᱸᱜ-ᱚ ᱱᱚᱝᱠᱟ ᱟᱫᱚ, ᱟᱫᱚ ᱢᱟᱹᱭ ᱚᱱᱛᱮ, ᱱᱟᱹᱭ ᱜᱟᱰᱟᱠᱚ ᱢᱮᱱᱟᱜᱼᱟ ᱡᱮ ᱵᱟᱝ?
ᱮ ᱱᱟᱹᱭ ᱜᱟᱰᱟ ᱫᱚ ᱢᱮᱱᱟᱜ ᱜᱮᱭᱟ ᱟᱞ ᱥᱮᱫ ᱫᱚ᱾
ᱦᱮᱻ ᱢᱮᱱᱟᱜ ᱜᱮᱭᱟ ᱟᱫᱚ ᱡ ᱟᱵᱮ ᱟᱛᱳ ᱠᱷᱚᱱᱟᱜ ᱛᱤᱱᱟᱹᱜ ᱡᱷᱟᱹᱞ ᱥᱟᱺᱜᱤᱧ ᱨᱮ ᱢᱮᱱᱟᱜᱼᱟ ᱚᱱᱟ ᱠᱚᱫᱚ?
ᱚᱻ ᱦᱳᱭ ᱤᱱᱠᱟᱹ ᱠᱤᱪᱷᱤ ᱥᱟᱺᱜᱤᱧ, ᱠᱤᱪᱷᱤ ᱦᱟᱸᱜ᱾ ᱤᱱᱠᱟᱹ ᱟᱹᱛᱩ ᱢᱩᱪᱟᱹᱫ᱾ ᱟᱛᱩ ᱢᱩᱪᱟᱹᱫ
ᱟᱪᱪᱷᱟ ᱟᱪᱪᱷᱟ, ᱚᱱᱛᱮ ᱛᱩᱯᱩᱱ ᱠᱚ ᱵᱟᱯᱮ ᱪᱟᱞᱟᱣ ᱵᱟᱲᱟᱜ ᱜᱮᱭᱟ ᱯᱟᱭᱨᱟ ᱠᱚ᱾
ᱟᱻ ᱩᱢᱩᱜ ᱵᱟᱞᱮ ᱪᱟᱞᱟᱜ ᱜᱮᱭᱟ, ᱵᱟᱲᱜᱮ ᱨᱮ ᱟᱦᱟᱨ ᱢᱮᱱᱟᱜ ᱜᱮᱭᱟ᱾
ᱚ ᱦᱚᱸ, ᱟᱫᱚ ᱯᱟᱭᱨᱟ ᱵᱟᱲᱟ ᱠᱟᱱᱟᱵᱤᱱ ᱥᱮ ᱵᱟᱝᱟ?
ᱯᱟᱭᱨᱟ ᱜᱮ᱾
ᱦᱮᱸ
ᱯᱟᱭᱨᱟ ᱜᱮᱞᱤᱧ ᱞᱟᱹᱭᱮᱫᱼᱟ ᱯᱟᱭᱨᱟ ᱵᱟᱲᱟᱜ ᱜᱮᱭᱟ ᱢᱟᱱᱮ ᱯᱟᱭᱨᱟ ᱟᱠᱟᱱ ᱜᱮᱭᱟᱞᱤᱧ᱾
ᱮ ᱟᱪᱪᱷᱟ ᱦᱳᱭ ᱱᱚᱣᱟ ᱠᱷᱟᱹᱛᱤᱨ ᱤᱧ ᱠᱩᱞᱤ ᱠᱤ ᱤᱱᱟᱹ ᱡᱩᱫᱤ ᱡᱟᱸᱦᱟ ᱛᱤᱥᱚᱜ ᱟᱜᱟᱢᱤ ᱫᱤᱱ ᱠᱚᱨᱮ ᱡᱟᱸᱦᱟ ᱛᱤᱥᱚᱜ ᱵᱟᱱ ᱜᱚᱫᱟᱭ ᱱᱟᱜᱷ ᱟᱫᱚ ᱡᱩᱫᱤ ᱯᱟᱭᱨᱟᱜ ᱠᱚ ᱵᱟᱹᱵᱤᱱ ᱵᱟᱹᱵᱤᱱ ᱵᱟᱲᱟᱭ ᱠᱟᱜᱼᱟ᱾ ᱛᱚ ᱵᱟᱱᱟᱭ ᱢᱮᱱᱠᱷᱟᱱ ᱢᱟ ᱯᱟᱭᱨᱟ ᱛᱚ ᱦᱩᱭ ᱟᱵᱤᱱᱟ ᱵᱟᱠᱷᱟᱱ ᱢᱟ ᱟᱹᱵᱤᱱ ᱰᱩᱵᱩᱡᱚᱜᱼᱟ᱾
ᱦᱳᱭ ᱦᱳᱭ᱾
ᱦᱳᱭ, ᱛᱚ ᱚᱱᱟ ᱜᱮ ᱞᱟᱹᱭ ᱡᱩᱫᱤ ᱱᱟᱹᱭ ᱜᱟᱰᱟ ᱫᱷᱟᱨᱮ ᱠᱚᱨᱮᱱ ᱦᱚᱲ ᱠᱟᱱᱟ ᱯᱮ ᱟᱫᱚ ᱡᱮᱦᱮᱛᱩ ᱚᱱᱟᱠᱚ ᱵᱟᱲᱟᱭ ᱫᱚᱨᱠᱟᱨ᱾ ᱡᱟᱸᱦᱟ ᱛᱤᱥᱚᱜ ᱵᱟᱱ ᱚᱱᱟ ᱠᱟᱛᱷᱟ ᱢᱟ ᱵᱟᱝ ᱞᱟᱹᱭᱟᱹᱜᱚᱜ ᱠᱟᱱᱟ ᱥᱮ᱾
ᱦᱳᱭ ᱦᱳᱭ ᱦᱳᱭ᱾
ᱯᱟᱞᱮᱫ ᱪᱚ ᱛᱮᱸᱦᱮᱧ ᱵᱟᱝ ᱛᱚ ᱜᱟᱯᱟᱭ ᱵᱟᱱᱟ ᱵᱟᱵᱚᱱ ᱧᱮᱞ ᱛᱚ ᱚᱱᱟ ᱞᱮᱠᱟᱛᱤᱞᱤᱧ ᱞᱟᱹᱭ ᱜᱚᱫ ᱠᱮᱜᱼᱟ, ᱟᱫᱚ ᱚᱱᱛᱮ ᱚᱱᱟ ᱱᱟᱜᱷ ᱟᱨᱚ ᱠᱩᱠᱞᱤ ᱞᱤᱧ ᱫᱚᱦᱚᱭᱮᱫᱟ, ᱱᱩᱠᱩ ᱢᱟ ᱨᱚᱠᱚᱡ ᱩᱱᱩᱠᱩ ᱤᱭᱟᱹ ᱨᱚᱠᱚᱡᱽ ᱱᱟᱜᱷ ᱡᱷᱟᱹᱞ ᱨᱚᱠᱚᱡᱽ, ᱟᱨ ᱠᱮᱛᱞᱟ ᱠᱚᱢᱟ ᱵᱤᱱ ᱧᱮᱞ ᱵᱟᱲᱟ ᱟᱠᱟᱫ ᱠᱚᱜᱮᱭᱟ ᱪᱮᱛᱟ, ᱡᱷᱚᱱᱩᱠ ᱠᱚ᱾
ᱦᱳᱭ ᱦᱳᱭ ᱦᱳᱭ᱾
ᱦᱩᱸ ᱟᱹᱰᱤ ᱧᱟᱢᱚᱜ ᱜᱮᱭᱟ ᱠᱚ ᱚᱱᱛᱮ ᱨᱮ᱾
ᱦᱳᱭ ᱧᱟᱢᱚᱜ ᱜᱮᱭᱟ ᱠᱚ ᱵᱟᱹᱫᱽ ᱨᱮᱠᱚ ᱧᱟᱢᱚᱜᱼᱟ᱾
ᱵᱟᱝ ᱵᱟᱝ ᱱᱩᱠᱩ ᱡᱷᱚᱱᱩᱠ ᱠᱚᱫᱚ ᱵᱟᱹᱫᱽ ᱨᱮᱠᱚ ᱧᱟᱢᱚᱜᱼᱟ᱾
ᱟ ᱡᱷᱩᱱᱩᱠ ᱫᱚ ᱵᱟᱝᱼᱟ ᱱᱩᱠᱩ ᱜᱚᱝᱜᱷᱟ᱾
ᱦᱳᱭ ᱜᱚᱝᱜᱷᱟ ᱫᱚ ᱵᱟᱹᱫᱽ ᱨᱮᱠᱚ ᱧᱟᱢᱚᱜᱼᱟ ᱟᱹᱞᱤᱧ ᱞᱤᱧ ᱞᱟᱹᱭ ᱠᱮᱜᱼᱟ ᱱᱩᱠᱩ ᱡᱷᱚᱱᱩᱠ ᱚ ᱚᱸᱰᱮ ᱱᱟᱹᱭ ᱠᱚᱨᱮ ᱠᱚ ᱧᱟᱢᱚᱜᱼᱟ ᱥᱮ ᱵᱟᱝ?
ᱦᱳᱭ ᱧᱟᱢᱚᱜ ᱜᱮᱭᱟ ᱠᱚ ᱜᱟᱰᱟ ᱨᱮ ᱧᱟᱢᱚᱜ ᱟᱠᱚ᱾
ᱦᱳᱭ ᱜᱟᱰᱟ ᱠᱚᱨᱮ ᱦᱚᱸ ᱱᱟᱹᱭ ᱠᱚᱨᱮ ᱦᱚᱸ ᱧᱟᱢ ᱫᱚᱠᱚ ᱧᱟᱢᱚᱜ ᱜᱮᱭᱟ, ᱟᱫᱚ ᱩᱱᱠᱩ ᱡᱚᱢ ᱠᱟᱛᱫ ᱡᱚᱢ ᱵᱟᱲᱟ ᱠᱟᱜ ᱠᱚᱣᱟᱯᱮ ᱡᱟᱸᱦᱟ ᱛᱤᱥᱚᱜ ᱯᱮ ᱩᱛᱩ ᱵᱟᱲᱟ ᱠᱟᱜ ᱠᱚᱣᱟ?
ᱦᱳᱭ ᱩᱛᱩ ᱟᱠᱟᱫ ᱠᱚᱜᱮᱭᱟᱞᱮ᱾
ᱦᱮᱸ ᱩᱛᱩ ᱠᱟᱛᱮᱫ ᱚᱱᱟ ᱠᱷᱟᱯᱨᱟᱜ ᱛᱮᱫ ᱫᱚ ᱪᱮᱫ ᱯᱮ ᱪᱤᱠᱟᱹᱭ ᱜᱮᱭᱟ?
ᱟ ᱚᱱᱟ ᱫᱚ ᱩᱞ ᱠᱚᱞᱮ ᱦᱚᱭᱚᱭᱟ ᱢᱟᱱᱮ ᱚᱱᱮ ᱵᱟᱝᱟ ᱡᱮ ᱛᱚᱨᱚᱡ‌ ᱨᱮ ᱟᱨ ᱤᱭᱟᱹ ᱜᱤᱛᱤᱞ ᱨᱮᱢ ᱜᱷᱟᱥᱟᱣ ᱜᱟᱥᱟᱣ ᱛᱟᱯᱚᱨᱮ ᱵᱷᱩᱜᱟᱹᱜᱚᱜᱼᱟ ᱛᱟᱞᱟ ᱨᱮ ᱛᱟᱯᱚᱨᱮ ᱩᱞ ᱠᱚᱢ ᱦᱚᱭᱚ ᱫᱟᱲᱮᱭᱟᱜᱼᱟ ᱚᱱᱟ
ᱦ ᱦᱚᱭᱚ ᱠᱟᱛᱮᱫ ᱟᱨᱦᱚᱸ ᱪᱮᱫ ᱢᱤᱫᱴᱟᱝ ᱠᱟᱹᱢᱤ ᱨᱮ ᱞᱟᱜᱟᱜᱼᱟ ᱚᱱᱟ ᱨᱮᱱᱟᱜ ᱟᱨᱚᱸ
ᱟᱨ ᱢᱤᱫᱴᱟᱝ ᱢᱟ ᱵᱟᱹᱞᱤᱧ ᱵᱟᱲᱟᱭ ᱜᱚᱫ ᱟᱠᱟᱜᱼᱟ᱾
ᱦᱳᱭ ᱚᱱᱟ ᱢᱤᱫᱴᱟᱱ ᱵᱤᱱ ᱞᱟᱹᱭ ᱠᱮᱜᱼᱟ ᱩᱞ ᱠᱚ ᱦᱚᱭᱚ ᱠᱤ ᱡᱟᱦᱟᱱᱟᱜ ᱦᱚᱭᱚ ᱠᱚᱨᱮ ᱦᱚᱸ ᱜᱟᱱᱚᱜ ᱜᱮᱭᱟ, ᱟᱹᱰᱤ ᱪᱮᱦᱨᱟ ᱥᱟᱺᱦᱤᱡ ᱚᱱᱟ ᱩᱨᱩᱜᱼᱟ ᱚᱱᱟᱛᱮ ᱦᱮᱸᱥᱮ᱾
ᱦᱳᱭ
ᱟᱨ ᱢᱤᱫᱴᱟᱝ ᱫᱚ ᱦᱩᱭᱩᱜ ᱠᱟᱱᱟ ᱚᱱᱟ ᱡᱷᱩᱱᱩᱠ ᱠᱚᱛᱮ ᱜᱮ ᱢᱟᱲᱟᱝ ᱚᱱᱮ ᱚᱠᱚᱭ ᱫᱚᱠᱛᱟ ᱠᱚᱠᱚ ᱡᱚᱢ ᱵᱟᱲᱟᱭ ᱛᱟᱸᱦᱮᱱᱟ
ᱦᱳᱭ ᱦᱳᱭ ᱦᱳᱭ᱾
ᱚᱱᱟ ᱪᱩᱱ ᱱᱟᱸᱜ ᱚᱱᱟ ᱛᱮᱠᱚ ᱵᱮᱱᱟᱣ ᱜᱮᱭᱟ ᱦᱮᱸᱥᱮ ᱵᱟᱝ? ᱟᱨ ᱚᱱᱟ ᱪᱩᱱ ᱦᱚᱸ ᱚᱠᱟ ᱞᱮᱠᱟ ᱠᱚ ᱵᱮᱱᱟᱣ ᱟᱫᱚ ᱵᱩᱥᱩᱵᱽ ᱨᱮᱱᱟᱜ ᱵᱤᱸᱰᱤ ᱠᱚ ᱛᱮᱭᱟᱨᱟ, ᱵᱤᱸᱰᱤ ᱢᱚᱛᱞᱚᱵᱽ ᱢᱟᱱᱮ ᱵᱤᱱ ᱵᱩᱡᱷᱟᱹᱣ ᱫᱟᱲᱮᱜ ᱠᱟᱱᱟ ᱡᱮ ᱚᱱᱟ ᱚᱱᱟ ᱵᱤᱱᱰᱤ ᱛᱮᱭᱟᱨ ᱠᱟᱛᱮ ᱚᱱᱟ ᱵᱷᱤᱛᱤᱨ ᱨᱮ ᱱᱩᱠᱩ᱾ ᱪᱩᱱ ᱠᱚ ᱥᱟᱸᱵᱟᱣ ᱠᱟᱛᱮᱫ ᱢᱮᱫᱴᱟᱱ ᱥᱟᱠᱟᱢ ᱨᱮ ᱯᱚᱴᱚᱢ ᱠᱟᱛᱮᱫ ᱟᱨ, ᱢᱮᱲᱦᱮᱫ ᱛᱟᱨ ᱢᱮᱥᱟ ᱛᱚᱞ ᱠᱟᱛᱮᱫ ᱟᱫᱚ ᱚᱱᱟᱫᱚ ᱥᱮᱸᱜᱮᱞ ᱟᱛᱟᱨᱟᱜ ᱛᱮᱠᱚ ᱟᱫᱚ ᱫᱟᱨᱮ ᱨᱮ ᱟᱠᱟ ᱠᱟᱛᱮ ᱚᱱᱟ ᱫᱚᱠᱚ
ᱴᱷᱮᱞᱟᱣ ᱟᱹᱪᱩᱨ ᱵᱟᱲᱟᱭᱟ ᱢᱟᱱᱮ, ᱡᱷᱤᱞᱟᱹᱝᱚᱜᱼᱟ ᱟᱫᱚ ᱠᱤᱪᱷᱤ ᱢᱤᱫ, ᱵᱟᱨ, ᱯᱮ ᱜᱷᱚᱱᱴᱟ ᱯᱚᱨᱮ ᱚᱱᱟ ᱟᱡᱽ ᱛᱮᱜᱮ ᱨᱚᱸᱜᱚ ᱛᱚᱨᱚᱡ ᱠᱟᱛᱮᱫ
ᱩᱰᱩᱜᱚᱜ ᱛᱮ ᱚᱱᱟ ᱫᱩᱥᱨᱟᱹ ᱪᱩᱱ ᱞᱮᱠᱟ ᱠᱚ ᱵᱮᱵᱚᱦᱟᱨᱮ ᱫᱟ᱾
ᱟᱹᱰᱤ ᱱᱟᱯᱟᱭ ᱜᱮᱵᱤᱱ ᱞᱟᱹᱭ ᱠᱮᱜᱼᱟ ᱱᱚᱣᱟ ᱦᱚᱸ᱾
ᱦᱮ ᱦᱮᱸ ᱟᱫᱚ ᱞᱟᱹᱭ ᱜᱚᱫ ᱵᱤᱱ ᱢᱟᱹᱭ ᱟᱹᱵᱤᱱ ᱟᱯᱮ ᱥᱮᱫ ᱨᱮᱻ ᱱᱚᱸᱜᱼᱚᱭ ᱢᱟ ᱱᱮᱥᱚᱜ ᱢᱟ ᱱᱚᱸᱜᱼᱚᱭ ᱟᱥᱟᱲ ᱵᱚᱸᱜᱟᱻ ᱢᱩᱪᱟᱹᱫ - ᱢᱩᱪᱟᱹᱫ ᱮ ᱡᱟᱹᱲᱤᱭᱟᱵᱚᱱ ᱠᱟᱱᱟ ᱟᱫᱚ, ᱛᱤᱱᱟᱹᱜ ᱜᱟᱱ ᱯᱮ ᱞᱟᱦᱟ ᱜᱚᱫ ᱱᱟ᱾
ᱟᱞᱮᱫᱚᱻ ᱢᱟᱲᱟᱝ ᱠᱷᱚᱱᱜᱮ ᱱᱷᱟᱜ ᱮ ᱡᱟᱹᱲᱤᱭᱟᱞᱮ ᱠᱟᱱᱟ ᱡᱟᱦᱟᱸ ᱡᱮ ᱨᱚᱡᱚ-ᱨᱚᱡᱚ ᱯᱟᱨᱟᱵᱽ᱾ ᱯᱚᱨᱮᱻ ᱯᱚᱨᱮ ᱠᱷᱚᱱᱜᱮ ᱱᱸᱟᱜ ᱥᱚᱠᱛᱚᱭ ᱡᱟᱹᱲᱤᱜᱼᱟ ᱟᱞᱮᱥᱮᱫ ᱫᱚ ᱱᱟᱸᱜ᱾ ᱚᱷ ᱦᱚᱻ ᱮᱱᱠᱷᱟᱱ ᱫᱚᱻ ᱛᱚ ᱚᱱᱟ ᱯᱚᱨᱮ ᱠᱷᱟᱱ ᱫᱚ ᱦᱟᱸᱜ ᱱᱤᱛᱚᱜ ᱯᱩᱨᱟᱹ ᱠᱚ ᱞᱚᱥᱚᱫᱽ ᱟᱠᱟᱜᱼᱟ, ᱟᱫᱚ ᱨᱚᱦᱚᱭ ᱠᱚ ᱱᱟᱸᱜ ᱠᱚ ᱮᱛᱚᱦᱚᱵᱽ ᱟᱠᱟᱜᱼᱟ, ᱨᱚᱦᱚᱭ ᱠᱚ ᱢᱟ᱾
ᱚᱻ ᱦᱚ ᱟᱪᱪᱷᱟ ᱟᱯᱮ ᱥᱮ ᱨᱚᱡᱚ ᱠᱚ ᱩᱸ ᱩᱸ ᱯᱟᱲᱚᱱ ᱜᱮᱭᱟ ᱠᱚ?
ᱦᱳᱭ ᱨᱚᱡᱚ ᱟᱰᱷᱤᱞᱩᱣᱝᱚᱜ ᱫᱚᱠᱚ᱾
ᱛᱟᱦᱞᱮ ᱟᱯᱮ ᱫᱚ ᱱᱚᱣᱟ ᱱᱚᱛᱮ-ᱱᱚᱛᱮ ᱧᱚᱜ ᱜᱮᱭᱟᱯᱮ?
ᱚᱠᱟ ᱥᱮᱫ?
ᱟᱹᱞᱤᱧ ᱫᱚ ᱡᱟᱦᱟᱸ ᱞᱤᱧ ᱵᱟᱲᱟᱭᱟ ᱟᱹᱵᱤᱱ ᱛᱷᱮᱫ ᱛᱳᱻᱦᱟᱱᱛᱮ ᱯᱚᱥᱪᱤᱢ ᱵᱟᱝᱜᱟᱞ ᱥᱮᱫ ᱨᱮᱱ ᱠᱟᱱᱟ ᱵᱤᱱ᱾
ᱵᱟᱝᱟ ᱟᱞᱮ ᱫᱚ ᱱᱚᱛᱮ ᱳᱰᱤᱥᱥᱟ᱾
ᱚᱻ ᱟᱪᱪᱷᱟ-ᱟᱪᱪᱷᱟ ᱚᱱᱟ ᱠᱷᱟᱹᱛᱤᱨ ᱨᱚᱡᱚ ᱯᱚᱨᱚᱵᱽ ᱵᱤᱱ ᱞᱟᱹᱭ ᱠᱮᱫᱟ, ᱛᱚ ᱟᱱᱟ ᱦᱚᱸ ᱚᱱᱟ ᱢᱟᱲᱟᱝ ᱨᱮᱞᱤᱧ ᱠᱩᱞᱤᱞᱟᱜ ᱵᱤᱱᱟᱹ ᱡᱮ ᱱᱚᱣᱟ ᱨᱟᱛ ᱵᱤᱥᱟᱹᱭ ᱛᱮ ᱟᱹᱵᱤᱱ ᱦᱚᱸᱵᱤᱱ ᱦᱚᱸ ᱠᱮᱫᱟ ᱾ ᱟᱫᱚᱻ ᱱᱟᱥᱮ ᱠᱤᱱᱛᱩ ᱤᱱᱟᱹᱜ ᱫᱚ ᱵᱟᱹᱞᱤᱧ ᱫᱷᱚᱨᱟ ᱞᱟᱜᱼᱟ ᱛᱚᱛᱷᱟᱯᱤ᱾ ᱱᱤᱛᱚᱜ ᱵᱤᱱ ᱞᱟᱹᱭ ᱠᱮᱭᱟ ᱨᱚᱡᱚ ᱯᱟᱨᱟᱵᱽ ᱢᱟ ᱚᱱᱛᱮ ᱨᱮᱢᱟ ᱵᱟᱠᱚ ᱵᱟᱲᱟᱭ ᱠᱟᱫᱟ ᱱᱚᱛᱮ ᱡᱮᱦᱮᱛᱩ ᱚᱱᱟ ᱫᱤᱠᱩ ᱨᱮᱱᱟᱜ ᱯᱟᱨᱟᱵᱽ ᱠᱟᱱᱟ ᱨᱚᱡᱚ ᱦᱚᱸ᱾ ᱛᱚ ᱦᱮᱸ᱾
ᱟᱫᱚ ᱱᱚᱸᱜ-ᱚ ᱱᱚᱛᱮ ᱟᱞᱮ ᱟᱹᱛᱩ ᱥᱮᱫ ᱢᱟ ᱢᱟᱹᱭ ᱱᱚᱜᱼᱚ ᱱᱚᱝᱠᱟ ᱟᱫᱚ ᱢᱟᱱᱮ ᱵᱤᱨ-ᱵᱤᱨ ᱫᱤᱥᱚᱢ ᱟᱨ ᱰᱟᱹᱦᱤ ᱵᱟᱹᱫᱽ ᱟᱹᱛᱩ᱾ ᱥᱮᱨᱢᱟ ᱫᱟᱜ ᱡᱟᱹᱲᱤ ᱛᱮᱜᱮᱞᱮ ᱪᱟᱥ ᱵᱟᱥ ᱵᱟᱲᱟᱭ ᱜᱮᱭᱟ ᱟᱨ ᱵᱟᱠᱷᱟᱱ ᱱᱚᱣᱟ, ᱵᱟᱫᱟᱢ ᱠᱚᱻ
ᱦᱚᱭ ᱢᱤᱫᱫᱷᱟ ᱯᱮ ᱪᱟᱥ ᱪᱮ ᱵᱟᱨᱫᱷᱟᱣ?
ᱢᱤᱫ ᱫᱷᱟᱣ ᱱᱚᱛᱮ ᱫᱚ ᱰᱟᱹᱦᱤ ᱵᱟᱹᱫᱽ ᱢᱩᱨᱩᱢ ᱠᱷᱟᱫᱟᱱ ᱡᱷᱚᱛᱚ ᱜᱚᱴᱟ᱾
ᱟᱪᱪᱷᱟ, ᱟᱫᱚ ᱟᱯᱮ ᱫᱚ ᱟᱯᱮ ᱫᱚ ᱴᱨᱟᱠᱴᱚᱨ ᱛᱮᱯᱮ ᱥᱤᱭᱟ ᱥᱮ ᱱᱟᱦᱮᱞ ᱠᱟᱬᱵᱟ ᱛᱮ?
ᱵᱟᱸ ᱵᱟᱝ ᱱᱟᱦᱮᱞ ᱡᱩᱜᱽ ᱫᱚ ᱟᱹᱰᱤ ᱯᱟᱹᱦᱤᱞ ᱨᱮᱜᱮ ᱢᱩᱪᱟᱹᱫ ᱵᱟᱲᱟᱭᱮᱱᱟ ᱡᱚᱠᱷᱚ ᱡᱚᱠᱷᱚᱱ ᱤᱧ ᱯᱟᱹᱦᱤᱞ ᱦᱩᱰᱤᱧ ᱜᱤᱧ ᱛᱟᱦᱮᱸ ᱠᱟᱱᱟ ᱛᱚᱠᱷᱚᱱ ᱵᱟᱵᱟ ᱥᱚᱢᱚᱭ ᱨᱮ ᱠᱷᱟᱹᱞᱤ ᱰᱟᱹᱝᱨᱤ ᱛᱟᱭᱱᱚᱢ ᱨᱮ ᱜᱚᱦᱚᱲᱜᱤᱧ ᱜᱟᱱᱚᱜᱼᱟ ᱟᱨᱠᱚ ᱛᱤᱭᱳᱜ ᱠᱟᱹᱧᱟᱹ ᱠᱚ ᱟᱫᱚ ᱚᱱᱟ ᱠᱚᱢᱟ ᱱᱤᱛᱚᱜ ᱢᱟ ᱢᱟᱞᱚᱴ ᱪᱟᱵᱟᱭᱮᱱᱟ ᱾
ᱟᱪᱪᱷᱟ᱾
ᱴᱨᱟᱠᱴᱚᱨ ᱡᱩᱜᱽ ᱨᱮᱜᱮ ᱦᱮᱡ ᱟᱠᱟᱱᱟ ᱵᱚ ᱟᱞᱮ ᱦᱚᱸ ᱴᱨᱟᱠᱴᱚᱨ ᱛᱮᱜᱮ ᱞᱮ ᱥᱤ ᱮᱜᱼᱟ ᱟᱫᱚ ᱴᱨᱟᱠᱴᱚᱨ ᱥᱤ ᱠᱟᱛᱮᱫ ᱦᱚᱸ ᱦᱟᱥᱟ ᱠᱚᱦᱚᱸ ᱵᱚᱱ ᱱᱚᱥᱴᱚ ᱠᱮᱫᱟ ᱟᱹᱰᱤᱜᱟᱱ ᱾ ᱯᱨᱟᱠᱚᱛᱤ ᱠᱚ ᱵᱚᱦᱩᱛ ᱠᱤᱪᱷᱩ ᱠᱚ ᱠᱷᱮᱛᱤᱭᱮᱫᱟ ᱾
ᱟᱞᱮ ᱥᱮᱫ ᱫᱚ ᱡᱟᱦᱟᱸᱭ ᱨᱮ ᱰᱟᱝᱨᱤ ᱠᱚ ᱢᱮᱱᱟᱜ ᱠᱚᱣᱟ ᱩᱱᱠᱩ ᱫᱚᱠᱚ ᱥᱤᱭᱮᱫ ᱜᱮᱭᱟ ᱦᱟᱸᱜ ᱧᱮᱞ ᱵᱟᱲᱟᱜ ᱠᱟᱱ ᱜᱮᱭᱟ ᱟᱞᱮ ᱥᱮᱫ ᱨᱮᱫᱚ ᱦᱟᱸᱜ ᱟᱨ ᱵᱟᱝᱠᱷᱟᱱ ᱱᱚᱣᱟ ᱴᱨᱟᱠᱴᱚᱨ ᱡᱟᱦᱟᱸᱭ ᱱᱟᱦᱟᱜ ᱰᱟᱝᱨᱤ ᱠᱚ ᱛᱟᱠᱚ ᱵᱟᱹᱱᱩᱜ ᱠᱚᱣᱟ ᱩᱱᱠᱩ ᱫᱚ ᱱᱟᱜ ᱠᱚ ᱴᱨᱟᱠᱴᱚᱨ ᱛᱟᱠᱚ ᱥᱤ ᱦᱚᱪᱚᱱᱤᱡ ᱵᱟᱝᱠᱷᱟᱱ ᱫᱚ ᱠᱚ ᱢᱩᱞᱭᱟᱹᱮᱫ ᱠᱚᱣᱟ ᱠᱟᱱᱟ ᱩᱱᱠᱩ ᱰᱟᱝᱨᱤ ᱛᱮᱦᱚᱸ ᱫᱚ ᱰᱟᱝᱨᱤ ᱦᱳᱭ
ᱦᱳᱭ ᱾
ᱱᱚᱛᱮ ᱦᱚᱸ ᱚᱱᱠᱟ ᱜᱮ ᱟᱨ ᱟᱹᱰᱤ ᱟᱢᱫᱟ ᱜᱮᱞᱤᱧ ᱧᱮᱞ ᱟᱠᱟᱜᱼᱟ ᱡᱮ ᱱᱮᱛᱟᱨ ᱢᱟ ᱚᱵᱚᱥᱳᱭ ᱰᱟᱝᱨᱤ ᱫᱚᱠᱚ ᱢᱮᱱᱟᱜ ᱠᱚ ᱨᱮᱦᱚᱸ ᱟᱫᱚ ᱱᱚᱜᱼᱚᱭ ᱡᱟᱦᱟᱸᱭ ᱱᱟᱦᱮᱞ ᱛᱮ ᱥᱤᱭᱳᱜᱼᱟ ᱩᱱᱤ ᱫᱤᱱᱥᱟᱨᱟ ᱛᱤᱱᱟᱹᱜ ᱮ ᱥᱤᱭᱳᱜᱼᱟ ᱢᱤᱫᱴᱟᱝ ᱴᱨᱟᱠᱴᱚᱨ ᱚᱱᱟ ᱢᱤᱫᱵᱟᱨ ᱯᱮ ᱜᱷᱚᱱᱴᱟ ᱨᱮ ᱚᱱᱟᱭ ᱪᱟᱵᱟ ᱦᱚᱴᱚ ᱠᱟᱜᱼᱟ ᱟᱫᱚ ᱱᱤᱛᱚᱜ ᱢᱟ ᱡᱩᱜᱽ ᱦᱚᱸ ᱵᱚᱫᱚᱞᱮᱱᱟ ᱥᱚᱢᱚᱭ ᱦᱚᱸ ᱵᱚᱫᱚᱞᱮᱱᱟ ᱟᱫᱚ ᱩᱱᱤ ᱦᱚᱸ ᱠᱟᱹᱢᱤ ᱦᱚᱨᱟᱭ ᱧᱮᱞ ᱛᱟᱭᱟ ᱚᱱᱟ ᱤᱠᱟᱹᱛᱮ ᱚᱠᱚᱭ ᱚᱠᱟ ᱞᱮᱠᱟ ᱞᱚᱜᱚᱱᱚᱜ ᱠᱟᱱᱟ ᱚᱱᱟ ᱚᱱᱩᱥᱟᱨ ᱠᱚ ᱵᱮᱵᱚᱥᱛᱟ ᱡᱚᱝ ᱠᱟᱱᱟ ᱟᱫᱚ
ᱦᱳᱭ ᱦᱳᱭ ᱦᱳᱭ ᱾
ᱟᱯᱮ ᱚᱱᱛᱮ ᱥᱟᱨᱡᱚᱢ ᱵᱤᱨ ᱠᱚ ᱢᱮᱱᱟᱜ-ᱟ ᱪᱮ?
ᱮᱸ ᱵᱟᱹᱱᱩᱜᱼᱟ ᱟᱞᱮ ᱥᱮᱫ ᱫᱚ ᱥᱟᱨᱡᱚᱢ ᱵᱤᱨ ᱠᱚᱢᱟ ᱯᱚᱴᱟᱥ ᱵᱤᱨ ᱠᱚ ᱢᱮᱱᱟᱜᱼᱟ᱾ ᱟᱨ ᱱᱚᱝᱠᱟ ᱦᱳᱭ ᱤᱱᱠᱟᱹ ᱯᱚᱴᱟᱥ ᱵᱤᱨ ᱠᱚᱜᱮ ᱢᱮᱱᱟᱜᱼᱟ ᱪᱷᱳᱴᱳ ᱢᱳᱴᱳ ᱦᱩᱰᱤᱧ ᱫᱷᱟᱨᱟ ᱟᱨ ᱱᱚᱝᱠᱟ ᱢᱟᱨᱟᱝ ᱩᱛᱟᱹᱨ ᱵᱤᱨ ᱫᱚ ᱵᱟᱹᱱᱩᱜᱼᱟ ᱾
ᱦᱮᱸ ᱟᱞᱮ ᱱᱚᱛᱮ ᱢᱟ ᱵᱤᱨ ᱫᱷᱟᱨᱮ ᱜᱮᱭᱟᱞᱮ ᱛᱚ ᱟᱫᱚ ᱥᱟᱨᱡᱚᱢ ᱥᱟᱠᱟᱢ ᱫᱟᱹᱛᱟᱹᱱᱤ ᱚᱱᱟ ᱠᱚᱜᱮᱞᱮ ᱵᱮᱯᱟᱨ ᱵᱟᱲᱟ ᱡᱚᱝᱚᱜᱼᱟ᱾
ᱦᱳᱭᱛᱚ ᱦᱳᱭ ᱦᱳᱭ ᱞᱟᱡᱽ ᱞᱟᱹᱜᱤᱫ ᱡᱟᱦᱟᱸ ᱛᱤᱱᱟᱹᱜ ᱜᱮ ᱦᱩᱭᱩᱜ ᱠᱟᱹᱣᱰᱤ ᱴᱟᱠᱟ ᱾
ᱟᱨ ᱡᱟᱦᱟᱸ ᱦᱟᱣ ᱯᱚᱴᱚᱢ ᱠᱚ ᱟᱨ ᱡᱟᱦᱟᱸ ᱛᱤᱱᱟᱹᱜ ᱢᱟ ᱦᱳᱭ ᱚᱱᱟ ᱠᱚᱦᱚᱸ ᱢᱮᱱᱟᱜ ᱢᱟ ᱚᱱᱟᱢᱟ ᱥᱤᱡᱤᱱ ᱚᱱᱩᱡᱟᱭᱤ ᱦᱩᱭᱩᱜ ᱜᱮᱭᱟ ᱥᱟᱨᱟ ᱵᱚᱪᱷᱚᱨ ᱢᱟ ᱵᱟᱝᱼᱟ ᱾ ᱦᱩᱸ ᱟᱨ ᱱᱚᱣᱟ ᱥᱟᱦᱟᱱ ᱠᱚᱢᱟ ᱛᱤᱥᱚᱜ ᱮᱢ ᱪᱟᱞᱟᱜᱼᱟ ᱩᱱ ᱡᱚᱠᱷᱚᱱ ᱜᱮᱢ ᱟᱹᱜᱩᱭᱟ ᱾
ᱦᱳᱭ ᱦᱳᱭ ᱾
ᱱᱚᱜ ᱱᱚᱝᱠᱟ ᱫᱚ ᱟᱹᱵᱤᱱ ᱫᱚ ᱱᱚᱣᱟ ᱚᱞᱚᱜ ᱠᱟᱱ ᱜᱮᱭᱟᱵᱤᱱ ᱪᱮᱛᱟ?
ᱦᱳᱭ ᱦᱳᱭ ᱚᱞᱚᱜ ᱠᱟᱱ ᱜᱮᱭᱟᱞᱤᱧ ᱾
ᱚᱞᱚᱜ ᱥᱟᱶ ᱥᱟᱶᱛᱮ ᱟᱨᱦᱚᱸ ᱪᱮᱫ ᱠᱚᱵᱤᱱ ᱥᱮᱬᱟ ᱪᱮᱫ ᱟᱠᱟᱫᱟ ᱞᱟᱹᱭ ᱞᱮᱠᱷᱟᱱ ᱵᱩᱜᱤ ᱠᱚᱜᱼᱟ?
ᱟᱨ ᱚᱞᱚᱜ ᱥᱟᱶ ᱥᱟᱶ ᱛᱮᱫᱚ ᱵᱟᱹᱫ ᱠᱟᱹᱢᱤ ᱦᱚᱸᱞᱤᱧ ᱪᱮᱫ ᱟᱠᱟᱜᱼᱟ ᱫᱟᱠᱟ ᱩᱛᱩ ᱤᱥᱤᱱ ᱟᱨ ᱡᱚᱜᱨᱟᱪᱟᱡ ᱡᱤᱞ ᱯᱤᱴᱷᱟᱹ, ᱜᱩᱲ ᱯᱤᱴᱷᱟᱹ, ᱪᱤᱱᱤ ᱯᱤᱴᱷᱟᱹ ᱾
ᱥᱩᱠ ᱥᱩᱠᱨᱤ ᱯᱤᱴᱷᱟᱹ ᱡᱚᱢ ᱟᱠᱟᱜᱼᱟ ᱥᱮ ᱵᱟᱝ?
ᱦᱚᱸ ᱡᱚᱢᱟ ᱟᱠᱟᱫ ᱜᱮᱭᱟᱞᱤᱧ ᱾
ᱩᱸ ᱢᱟᱛᱠᱚᱢ ᱯᱤᱴᱟᱹ?
ᱟᱞᱮᱥᱮᱫ ᱢᱟ ᱢᱟᱛᱠᱚᱢ ᱵᱟᱠᱚ ᱯᱤᱴᱷᱟᱹᱭᱟ ᱾
ᱪᱮᱫᱟᱜ?
ᱵᱟᱝᱠᱚ ᱵᱟᱲᱟᱭ ᱜᱚᱫᱠᱟᱫᱼᱟ ᱯᱟᱞᱮᱱ ᱢᱟᱛᱠᱚᱢ ᱯᱤᱴᱷᱟᱹ ᱾
ᱢᱟᱛᱠᱚᱢ ᱫᱚ ᱚᱱᱛᱮ ᱫᱚ ᱵᱟᱭ ᱡᱚᱜ ᱜᱮᱭᱟ?
ᱟᱹᱻ ᱵᱟᱛ ᱠᱚ ᱫᱟᱨᱮ ᱦᱚᱸ ᱵᱟᱹᱱᱩᱜᱼᱟ ᱚᱱᱠᱟ ᱫᱚ ᱵᱟᱞᱮ ᱧᱟᱢ ᱟᱠᱟᱟᱜᱼᱟ ᱟᱞᱮ ᱫᱚ ᱥᱮᱫ ᱫᱚ ᱢᱤᱫᱴᱟᱝ, ᱵᱟᱨᱭᱟᱼᱼ